ᱦᱮᱞᱳ᱾
ᱦᱮᱸ ᱜᱚᱝᱠᱮ ᱞᱟᱹᱭ ᱵᱮᱱ? ᱡᱚᱦᱟᱨ ᱜᱮ ᱜᱚᱢᱠᱮ, ᱛᱟᱦᱚᱞᱮ ᱪᱮᱫ ᱞᱮᱠᱟ ᱢᱮᱱᱟᱜ ᱵᱮᱱᱟ ᱜᱚᱢᱠᱮ?
ᱦᱮᱸ ᱱᱤᱛᱚᱜ ᱫᱚ ᱱᱟᱦᱟᱜ ᱱᱟᱯᱟᱭ ᱵᱟᱲᱟ ᱜᱮᱭ ᱟᱨ ᱟᱵᱮᱱ ᱜᱮ ᱪᱮᱫ ᱞᱮᱠᱟ ᱢᱮᱱᱟᱜ ᱟᱠᱟᱜ ᱵᱤᱱᱟ?
ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ᱾
ᱟᱪᱪᱷᱟ ᱦᱮᱸ ᱟᱥᱚᱞ ᱤᱧ ᱥᱟᱱᱟᱢ ᱢᱟᱹᱱᱢᱤ ᱜᱮ ᱱᱟᱯᱟᱭ ᱵᱚᱱ ᱛᱟᱦᱮᱱ ᱢᱟ᱾
ᱦᱳᱭ ᱦᱳᱭ ᱤᱱᱟᱹᱜᱮ ᱟᱵᱩᱣᱟᱜ ᱡᱟᱦᱟ ᱟᱹᱨᱤᱪᱟᱹᱞᱤ,
ᱦᱮᱸ ᱛᱟᱦᱞᱮ ᱜᱚᱢᱠᱮ ᱪᱟᱥᱼᱵᱟᱥ ᱠᱚᱫᱚ ᱪᱟᱥᱼᱵᱟᱥ ᱠᱚᱫᱚ ᱛᱤᱱᱟᱹᱜ ᱜᱟᱱ ᱯᱮ ᱢᱟᱲᱟᱝ ᱠᱟᱜᱼᱟ?
ᱢᱟᱲᱟᱝ ᱦᱩᱭ ᱠᱟᱱ ᱜᱮ ᱱᱚᱜᱼᱚᱭ ᱫᱟᱜ ᱡᱟᱹᱯᱩᱫ ᱛᱚ ᱩᱱᱟᱹᱜ ᱵᱟᱝ ᱦᱩᱭᱩᱜ ᱠᱟᱱᱟ, ᱱᱚᱜᱼᱚᱭ ᱵᱟᱨ ᱯᱮ ᱫᱤᱱ ᱫᱷᱚᱨᱮᱡ-ᱟ ᱫᱟᱜ ᱡᱟᱹᱯᱩᱫ ᱯᱩᱜ ᱫᱟᱭ᱾
ᱦᱮᱸ ᱜᱚᱝᱠᱮ ᱚᱱᱛᱮ ᱟᱯᱮ ᱥᱮᱱ ᱫᱚ ᱪᱮᱫᱞᱮᱠᱟ?
ᱜᱚᱝᱠᱮ ᱚᱝᱠᱟ ᱫᱚ ᱠᱟᱹᱱᱴᱤᱱᱤᱭᱩ ᱜᱮ ᱰᱮᱞ ᱯᱟᱸᱪ ᱫᱤᱱ ᱜᱟᱱ ᱫᱚᱭ ᱫᱟᱜ ᱠᱟᱜ ᱜᱮᱭᱟᱭ,
ᱟᱪᱪᱷᱟ ᱪᱷᱟ ᱪᱷᱟ᱾
ᱛᱚᱵᱮ ᱪᱟᱥ ᱵᱟᱥ ᱠᱚᱫᱚ ᱱᱟᱦᱟᱸᱜ ᱟᱞᱮ ᱨᱮ ᱮᱛᱚᱦᱚᱵ ᱫᱟᱲᱮᱭᱟᱜᱼᱟ᱾
ᱟᱪᱪᱷᱟ᱾
ᱛᱚᱵᱮ ᱮᱛᱚᱦᱚᱵ ᱨᱮᱱᱟᱜ ᱠᱩᱨᱩᱢᱩᱴᱩ ᱨᱮ ᱢᱮᱱᱟᱜ ᱞᱮᱭᱟ᱾
ᱟᱪᱪᱷᱟ ᱟᱪᱷ
ᱦᱮᱸ ᱠᱟᱨᱚᱱ ᱟᱵᱚ ᱥᱟᱱᱛᱟᱲ ᱦᱚᱯᱚᱱ ᱫᱚ ᱚᱱᱟ ᱢᱤᱫ ᱵᱤᱛ ᱞᱟᱡ ᱞᱟᱹᱜᱤᱫ ᱜᱮᱛᱚ ᱵᱚᱱ ᱠᱷᱟᱴᱟᱜᱼᱟ ᱦᱮᱸ ᱥᱮ ᱵᱟᱝ?
ᱦᱮᱸ ᱦᱮᱸ᱾
ᱟᱸᱡᱚᱢ ᱠᱟᱛᱮ ᱡᱟᱜᱮ ᱟᱞᱟᱝ ᱫᱚ ᱡᱟᱦᱟᱸ ᱛᱤᱱᱟᱹᱜ ᱞᱟᱝ ᱜᱟᱯᱟᱞ ᱢᱟᱨᱟᱣ ᱮᱱ ᱮᱨᱯᱚᱨ ᱡᱟᱦᱟᱸ ᱴᱟᱭᱤᱢ ᱱᱚᱣᱟ ᱮᱯᱥ ᱨᱮᱱ ᱢᱟᱲᱟᱝ ᱜᱟᱹᱠᱷᱩᱲᱤᱭᱟᱹᱱ ᱠᱚ ᱡᱟᱦᱟᱸ ᱴᱟᱭᱤᱢ ᱠᱚ ᱮᱢ ᱠᱟᱜ ᱟᱚᱱᱟ ᱴᱟᱭᱤᱢ ᱛᱟᱞᱟᱨᱮ ᱠᱟᱹᱴᱤᱡ ᱡᱩᱫᱤ ᱟᱞᱟᱝ ᱢᱤᱫᱴᱤᱡ ᱴᱨᱚᱯᱤᱠ ᱟᱹᱜᱩ ᱠᱟᱛᱮᱜ ᱞᱟᱝ ᱜᱟᱯᱟᱞᱢᱟᱨᱟᱣ ᱠᱚᱜᱼᱟ ᱱᱤᱦᱟᱹᱛᱤ ᱟᱹᱰᱤ ᱱᱟᱯᱟᱭ ᱠᱚᱜᱼᱟ᱾
ᱦᱮᱸ ᱦᱮᱸ᱾
ᱟᱫᱚ ᱚᱱᱠᱟᱱᱟᱜ ᱡᱩᱫᱤ ᱴᱚᱯᱤᱠ ᱵᱟᱨᱮᱛᱮ ᱟᱵᱮᱱ ᱴᱷᱮᱱ ᱵᱟᱲᱟᱭ ᱢᱮᱱᱟᱜ ᱠᱷᱟᱱ ᱱᱤᱦᱟᱹᱛᱤ ᱞᱟᱹᱭ ᱥᱚᱫᱚᱨ ᱞᱮᱠᱷᱟᱱ ᱵᱮᱱ ᱟᱹᱰᱤᱜᱮ ᱱᱟᱯᱟᱭ ᱠᱚᱜᱼᱟ᱾
ᱟᱪᱪᱷᱟ ᱾ ᱛᱚ ᱱᱚᱝᱠᱟᱜᱮ ᱟᱵᱩ ᱡᱟᱸᱦᱟ ᱱᱤᱛᱚᱜ ᱟᱹᱨᱤᱪᱟᱹᱞᱤ ᱠᱚ ᱦᱚᱸᱜᱼᱚᱭ ᱪᱟᱞᱟᱜ ᱠᱟᱱ ᱛᱟᱵᱚᱱᱟ᱾ ᱟᱵᱩ ᱥᱟᱱᱛᱟᱲ ᱫᱚ ᱟᱹᱰᱤ ᱛᱟᱭᱱᱚᱢ ᱠᱚᱨᱮᱜᱮ ᱢᱮᱱᱟᱜ ᱵᱚᱱᱟ᱾ ᱦᱮᱸᱥᱮ?
ᱦᱩᱸ᱾
ᱡᱟᱦᱟᱸ ᱟᱵᱩ ᱢᱟᱱᱮ ᱥᱟᱱᱛᱟᱲ ᱥᱚᱢᱟᱡ ᱫᱚ ᱟᱹᱰᱤ
ᱛᱟᱭᱱᱚᱢ ᱢᱟᱱᱮ ᱫᱮᱠᱳ ᱡᱟᱦᱟᱸ ᱞᱟᱦᱟᱣ ᱠᱟᱱᱟ ᱠᱚ ᱟᱵᱚ ᱫᱚ ᱥᱟᱱᱛᱟᱲ ᱥᱚᱢᱟᱡ ᱫᱚ ᱱᱮᱛᱟᱨ ᱧᱮᱞ ᱜᱟᱱᱚᱜᱼᱟ ᱡᱮ ᱟᱹᱰᱤ ᱛᱟᱭᱱᱚᱢ ᱨᱮᱜᱮ ᱢᱮᱱᱟᱜ ᱠᱟᱜ ᱵᱚᱱᱟ᱾
ᱟᱪᱪᱷᱟ ᱟᱪᱪᱷᱟ᱾
ᱦᱩᱸ᱾
ᱦᱮᱸ ᱜᱚᱢᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱠᱟᱫᱟ᱾
ᱦᱮᱸ᱾
ᱡᱟᱜᱮ ᱟᱵᱚ ᱥᱟᱱᱛᱟᱲ ᱥᱚᱢᱟᱡᱽ ᱨᱮ ᱡᱟᱹᱥᱛᱤ ᱧᱟᱸᱜ ᱡᱩᱜ ᱨᱮ
ᱢᱟᱱᱮ ᱡᱟᱦᱟᱸ ᱟᱵᱚᱣᱟᱜ ᱧᱮᱞᱚᱜ ᱠᱟᱱᱟ ᱟᱹᱨᱤᱪᱟᱞᱤ ᱨᱮ ᱡᱟᱦᱟᱸ ᱱᱮᱛᱟᱨ ᱫᱚ ᱯᱷᱟᱱᱥᱮᱱ ᱢᱟᱱᱥᱮᱱ ᱳᱭ ᱦᱟᱹᱵᱤ ᱡᱟᱹᱵᱤ ᱡᱟᱛᱨᱟ ᱯᱟᱛᱟ ᱟᱰᱤ ᱩᱛᱟᱹᱨ ᱦᱳᱭᱳᱜ ᱠᱟᱱᱟ᱾
ᱢᱟᱱᱮ ᱡᱟᱦᱟᱸᱱᱟᱜ ᱫᱤᱵᱚᱥ ᱠᱚᱨᱮ ᱦᱩᱞ ᱢᱟᱦᱟ ᱨᱮ ᱡᱮᱢᱚᱱ ᱱᱚᱜᱼᱚᱭ ᱯᱟᱨᱚᱢ ᱱᱟ ᱛᱤᱨᱤᱥᱟ ᱡᱩᱱ
ᱯᱮᱸᱝ᱾
ᱚᱱᱟ ᱨᱮᱦᱚᱸ ᱧᱮᱞ ᱦᱩᱭᱱᱟ ᱡᱮ ᱱᱚᱜᱼᱚᱭ ᱟᱹᱰᱤ ᱴᱷᱮᱱ ᱜᱮ ᱯᱟᱱᱥᱮᱱ ᱤᱭᱟᱹ ᱦᱟᱹᱵᱤ ᱡᱟᱹᱵᱤ ᱦᱳᱭᱳᱜ ᱠᱟᱱᱟ᱾ ᱚᱱᱟ ᱠᱚᱫᱚ ᱟᱵᱚ ᱥᱟᱱᱛᱟᱲ ᱥᱚᱢᱟᱡᱽ ᱨᱮᱫᱚ ᱫᱚᱨᱠᱟᱨ ᱠᱟᱱᱟ ᱥᱮ ᱵᱟᱝ? ᱜᱚᱝᱠᱮ ᱢᱟ ᱠᱟᱹᱴᱤᱡ ᱞᱟᱹᱭ ᱥᱚᱫᱚᱨ ᱟᱵᱮᱱ?
ᱱᱤᱦᱟᱹᱛᱤ ᱱᱚᱜᱼᱚᱱᱟ ᱵᱤᱨ ᱥᱤᱫᱩ- ᱠᱟᱹᱱᱦᱩᱣᱟᱜ ᱵᱚᱸᱜᱟᱼᱵᱩᱨᱩ ᱥᱮ ᱦᱟᱨ ᱢᱟᱞᱟ ᱵᱚᱱ ᱟᱨᱟᱣ ᱠᱮᱫ ᱱᱤᱭᱟᱹ ᱨᱮᱫᱚ ᱟᱵᱚ ᱫᱚ ᱚᱱᱠᱟ ᱢᱟᱭᱤᱠ ᱵᱚᱠᱥ ᱟᱛᱮᱫ ᱫᱚ ᱱᱤᱦᱟᱹᱛᱤ ᱵᱟᱵᱚᱱ ᱯᱟᱨᱚᱢ ᱞᱮᱠᱷᱟᱱ ᱟᱹᱰᱤ ᱜᱮ ᱱᱟᱯᱟᱭ ᱠᱚᱜᱼᱟ ᱢᱮᱱᱫᱚ ᱡᱟᱦᱟᱸ ᱛᱤᱱᱟᱹᱜ ᱜᱚᱴᱟᱝ ᱜᱮ ᱨᱟᱹᱥᱠᱟᱹ ᱡᱚᱝ ᱨᱮᱱᱟᱜ ᱢᱮᱱᱟᱜ ᱛᱟᱵᱚᱱ ᱠᱷᱟᱱ ᱫᱚ ᱛᱩᱢᱫᱟᱹᱜ ᱴᱟᱢᱟᱠ ᱟᱛᱮᱫ ᱡᱩᱫᱤ ᱵᱚᱱ ᱨᱟᱹᱥᱠᱟᱹ ᱡᱚᱝ ᱠᱮᱭᱟ᱾ ᱟᱹᱰᱤ ᱜᱮ ᱢᱚᱡᱽ ᱵᱩᱡᱷᱟᱹᱣ ᱠᱚᱜᱼᱟ ᱥᱮ ᱟᱵᱚᱨᱮᱱ ᱥᱮᱫᱟᱭ ᱦᱟᱯᱲᱟᱢ ᱠᱚᱦᱚᱸ ᱟᱹᱰᱤ ᱨᱟᱹᱥᱠᱟᱹ ᱜᱮᱠᱚ ᱵᱩᱡᱷᱟᱹᱣ ᱠᱮᱭᱟ᱾
ᱦᱳᱭ ᱦᱳᱭ᱾
ᱦᱮᱸ ᱟᱨ ᱱᱮᱛᱟᱨ ᱡᱟᱦᱟᱸ ᱧᱮᱞᱚᱜ ᱠᱟᱱᱟ ᱱᱟᱦᱟᱜ ᱡᱩᱜᱽ ᱨᱮ ᱟᱹᱰᱤ ᱟᱹᱰᱤ ᱟᱭᱢᱟ ᱟᱭᱢᱟ ᱡᱟᱭᱜᱟ ᱨᱮ ᱥᱟᱱᱛᱟᱲ ᱚᱨᱠᱮᱥᱴᱨᱟ ᱠᱚ ᱦᱩᱭ ᱵᱟᱲᱟᱜ ᱠᱟᱱᱟ᱾ ᱚᱱᱟ ᱠᱚᱨᱮ ᱟᱵᱚ ᱤᱭᱚᱝ ᱡᱮᱱᱟᱨᱮᱥᱚᱱ ᱨᱮᱱ ᱠᱚᱲᱟ ᱠᱚ ᱮᱱᱮᱡ ᱡᱚᱝ ᱠᱟᱱᱟ ᱠᱚ ᱥᱮ ᱞᱚᱥᱚᱫ ᱨᱮ ᱠᱟᱰᱟ ᱵᱟᱲᱟᱭ ᱠᱟᱱᱟ ᱠᱚ, ᱥᱩᱠᱨᱤ ᱞᱮᱠᱟ ᱠᱚ ᱦᱩᱴᱟᱹ ᱵᱟᱲᱟᱭᱮᱫᱟ᱾ ᱢᱮᱱᱫᱚ ᱟᱵᱚ ᱫᱚᱵᱚᱱ ᱵᱟᱰᱟᱭᱟ ᱠᱟᱰᱟ ᱥᱮ ᱥᱩᱠᱨᱤ ᱜᱮ ᱱᱟᱦᱟᱜ ᱚᱛ ᱫᱚᱠᱚ ᱦᱩᱴᱟᱹᱭᱟ᱾ ᱢᱮᱱᱠᱷᱟᱡ ᱵᱟᱝ ᱱᱤᱛᱚᱜ ᱱᱤᱭᱟᱹ ᱡᱩᱜᱽ ᱨᱮ ᱧᱮᱞᱚᱜ ᱠᱟᱱᱟ ᱵᱟᱝ ᱟᱵᱚ ᱥᱟᱱᱛᱟᱲ ᱦᱚᱯᱚᱱ ᱮ ᱠᱟᱰᱟ ᱞᱮᱠᱟ ᱠᱚ ᱵᱩᱨᱩᱢᱚᱜ ᱠᱟᱱᱟ ᱥᱮ ᱥᱩᱠᱨᱤ ᱞᱮᱠᱟ ᱠᱚ ᱦᱩᱴᱟᱹᱭᱮᱫᱼᱟ ᱦᱮᱸ᱾
ᱦᱮᱸ ᱦᱮᱸ᱾
ᱛᱚᱵᱮ ᱟᱹᱞᱤᱧᱟᱜ ᱡᱟᱦᱟᱸ ᱛᱤᱱᱟᱹᱜ ᱪᱤᱱᱛᱟᱹ ᱵᱷᱟᱵᱽᱱᱟ ᱟᱫᱚ ᱱᱤᱦᱟᱹᱛᱤ ᱚᱱᱟ ᱚᱨᱠᱮᱥᱴᱟ ᱫᱚ ᱦᱳᱭᱛᱚ ᱦᱩᱭᱩᱜ ᱨᱮᱦᱚᱸ ᱟᱹᱰᱤ ᱜᱮ ᱱᱟᱯᱟᱭ ᱜᱮᱭᱟ, ᱢᱮᱱᱠᱷᱟᱱ
ᱦᱮᱸ ᱦᱮᱸ᱾
ᱱᱚᱜᱼᱱᱟ ᱪᱷᱟᱹᱯᱨᱤ ᱜᱤᱨᱤ ᱱᱚᱜᱼᱱᱟ ᱠᱚᱫᱚ ᱢᱟᱱᱮ ᱮᱠᱟᱞ ᱜᱮ ᱟᱹᱞᱤᱧᱟᱜ ᱢᱮᱱ ᱫᱚ ᱱᱟᱯᱟᱭ ᱫᱚ ᱵᱟᱝ ᱦᱩᱭᱩᱜ ᱠᱟᱱᱟ᱾
ᱦᱮᱸ᱾
ᱛᱟᱦᱚᱞᱮ ᱜᱚᱝᱠᱮ ᱟᱯᱮᱥᱱ ᱫᱚ ᱚᱱᱠᱟ ᱦᱩᱭ ᱵᱟᱲᱟᱜ ᱜᱮᱭᱟ ᱥᱮ ᱵᱟᱝ ᱜᱮ ᱪᱟᱹᱠᱨᱤ ᱠᱚ ᱮᱱᱛᱮ? ᱚᱨᱮᱥᱴᱨᱟ ᱠᱚ᱾
ᱜᱚᱢᱠᱮ ᱚᱱᱠᱟ ᱫᱚ ᱢᱟᱱᱮ ᱟᱞᱮ ᱥᱮᱱ ᱫᱚ ᱦᱳᱭ ᱫᱚ ᱵᱟᱝ ᱦᱩᱭ ᱵᱟᱲᱟᱜ ᱛᱟᱦᱮᱱ ᱜᱮᱭᱟ ᱵᱮᱥᱤ᱾ ᱚᱱᱠᱟ ᱫᱚ ᱚᱱᱩᱥᱴᱷᱟᱱ ᱠᱚᱫᱚ ᱦᱚᱭ ᱫᱚ ᱦᱩᱭᱩᱜ ᱛᱟᱦᱮᱱᱟ, ᱢᱟᱱᱮ ᱱᱚᱝᱠᱟ ᱯᱷᱟᱱᱥᱮᱱ ᱦᱳ ᱚᱱᱟ ᱠᱚᱫᱚ ᱵᱟᱝ ᱦᱩᱭᱩᱜ ᱛᱟᱦᱮ ᱜᱮᱭᱟ᱾
ᱛᱚ ᱦᱚᱲ ᱥᱮ ᱵᱟᱨ-ᱯᱮ ᱦᱚᱲ ᱢᱚᱱᱮ ᱠᱟᱛᱮ ᱛᱚ ᱟᱨ ᱵᱟᱝ ᱜᱟᱱᱚᱜᱼᱟ᱾ ᱟᱵᱚ ᱥᱟᱱᱛᱟᱲ ᱢᱤᱫ ᱡᱩᱢᱤᱫ ᱠᱟᱛᱮᱫ ᱡᱩᱫᱤ ᱱᱚᱜᱼᱚᱭ ᱡᱤᱱᱤᱥ ᱵᱚᱱ ᱢᱟᱱᱟ ᱵᱟᱨᱚᱱ ᱥᱮ ᱟᱴᱚᱠ ᱫᱟᱲᱮᱭᱟᱜᱼᱟ, ᱱᱤᱦᱟᱹᱛᱤ
ᱦᱮᱸ ᱦᱮᱸ᱾
ᱟᱨ ᱚᱱᱠᱟ ᱜᱮ ᱡᱟᱦᱟᱸ ᱛᱤᱱᱟᱹᱜ ᱠᱚᱢᱤᱴᱤᱭ ᱩᱱᱠᱩ ᱠᱚ ᱴᱷᱮᱱ ᱟᱨᱫᱟᱥ ᱞᱤᱧ ᱫᱚᱦᱚᱭᱟ ᱦᱮᱸ ᱯᱟᱛᱟ ᱫᱚ ᱫᱚᱦᱚᱭ ᱜᱮ ᱦᱩᱭᱩᱜᱼᱟ᱾ ᱚᱱᱟ ᱪᱮᱫᱟᱜ ᱥᱮ ᱟᱵᱚᱨᱮᱱ ᱦᱟᱲᱟᱢ ᱵᱩᱰᱷᱤ ᱥᱮ ᱟᱭᱳᱼᱵᱟᱵᱟ ᱛᱮᱠᱚ ᱩᱱᱠᱩ
ᱦᱮᱸ ᱦᱮᱸ᱾
ᱢᱮᱱᱫᱚ ᱢᱚᱪᱟ ᱠᱷᱚᱱ ᱰᱟᱭᱨᱮᱠᱴᱞᱤ ᱥᱮᱨᱮᱧ ᱠᱚ ᱟᱸᱡᱚᱢᱟ᱾ ᱚᱱᱟ ᱦᱚᱸ ᱟᱹᱰᱤ ᱨᱟᱹᱥᱠᱟᱹ ᱠᱚ ᱵᱩᱡᱷᱟᱹᱣᱟ᱾
ᱦᱮᱸ
ᱟᱨ ᱢᱮᱱᱠᱷᱟᱱ ᱱᱚᱜᱼᱱᱚᱣᱟ ᱡᱮ ᱟᱵᱚ ᱟᱭᱳᱼᱵᱟᱵᱟ ᱥᱟᱢᱟᱝ ᱨᱮ ᱫᱟᱫᱟ, ᱦᱮᱸ ᱥᱟᱢᱟᱝ ᱨᱮ ᱚᱝᱠᱟ ᱱᱟᱜ ᱢᱤᱫᱴᱤᱡ ᱚᱨᱠᱮᱥᱴᱟ ᱟᱦ ᱯᱟᱨᱚᱢᱚᱜ ᱚᱱᱟ ᱢᱟᱱᱮ ᱚᱸᱠᱟ ᱵᱷᱟᱵᱽ ᱛᱮ ᱟᱨ ᱱᱟᱯᱟᱭ ᱫᱚ ᱱᱷᱟᱸᱜ ᱵᱟᱝ ᱦᱩᱭᱩᱜ ᱠᱟᱱᱟ ᱟᱫᱚᱜ ᱡᱟᱜᱮ ᱟᱭᱳᱼᱵᱟᱵᱟ ᱦᱚᱸᱜ ᱚᱦᱚᱨᱠᱮᱥᱴᱟ ᱧᱮᱞ ᱠᱚᱦᱚᱸ ᱱᱮᱛᱟᱨᱟᱜ ᱡᱩᱜᱽ ᱨᱮ ᱱᱷᱟᱸᱜ ᱵᱟᱝᱠᱚ ᱪᱟᱞᱟᱣ ᱫᱟᱲᱮᱜ ᱠᱟᱱᱟ ᱠᱟᱨᱚᱱ ᱟᱵᱚ ᱢᱟᱹᱱᱢᱤᱜ ᱤᱭᱚᱝ ᱡᱮᱱᱟᱸᱥ ᱨᱮᱱ ᱠᱚᱲᱟ ᱠᱩᱲᱤ ᱠᱚᱜ ᱡᱟ ᱨᱚᱠᱚᱢ ᱱᱤᱛᱚᱜ ᱦᱳᱭ ᱦᱩᱞᱞᱟ ᱥᱮ ᱢᱤᱫᱴᱤᱡ ᱮᱸ ᱭᱩᱴᱩᱵ ᱯᱷᱮᱥᱵᱩᱠ ᱠᱚ ᱥᱳᱥᱟᱞ ᱢᱤᱰᱤᱭᱟ ᱨᱮ ᱡᱟᱦᱟᱸ ᱧᱮᱞᱚᱜ ᱠᱟᱱ ᱮᱸᱦ ᱟᱹᱰᱤ ᱵᱮᱵᱟᱹᱲᱤᱡ ᱮᱻᱜᱮ ᱧᱮᱞᱚᱜ ᱠᱟᱱᱟ ᱢᱮᱱᱫᱚ,
ᱦᱩᱸ ᱦᱩᱸ ᱢᱟᱱᱮ ᱡᱟ ᱧᱮᱞ ᱧᱟᱢᱚᱜ ᱠᱟᱱᱟ ᱜᱚᱝᱠᱮ ᱢᱟᱱᱮ ᱱᱚᱣᱟ ᱡᱮᱱᱼᱨᱮᱥᱮᱱ ᱨᱮ ᱥᱳᱥᱟᱞ ᱢᱤᱰᱤᱭᱟ ᱨᱮᱫᱚ ᱟᱹᱰᱤ ᱡᱟᱹᱥᱛᱤ ᱜᱮ ᱦᱟᱸᱜ ᱪᱟᱞᱟᱜ ᱠᱟᱱᱟ ᱡᱟ ᱧᱮᱞ ᱧᱟᱢᱚᱜ ᱠᱟᱱᱟ ᱱᱮᱛᱟᱨᱟᱜ ᱨᱮᱫᱚ᱾ ᱱᱤᱛᱚᱜ ᱮᱱᱟ ᱡᱟᱦᱟᱸ ᱡᱮᱱᱼᱨᱮᱥᱮᱱ ᱨᱮ ᱧᱮᱞ ᱧᱟᱢᱚᱜ ᱠᱟᱱᱟ ᱤᱸᱥᱴᱟ, ᱯᱷᱮᱥᱵᱩᱠ, ᱭᱩᱴᱩᱵ ᱚᱱᱟ ᱠᱚᱨᱮ ᱫᱚ ᱡᱟᱹᱥᱛᱤ ᱜᱮ,
ᱟᱨ ᱢᱮᱱ ᱞᱮᱠᱷᱟᱱ ᱫᱚ ᱥᱮᱫᱟᱭ ᱫᱚ ᱱᱷᱟᱸᱜ ᱦᱩᱭ ᱵᱟᱲᱟᱜ ᱠᱟᱱ ᱛᱟᱦᱮᱸᱱ ᱜᱮᱭᱟ ᱚᱨᱠᱮᱥᱴᱟ ᱠᱚᱫᱚ ᱚᱱᱠᱟ ᱫᱚ ᱱᱷᱟᱸᱜ ᱵᱟᱝᱠᱚ ᱮᱱᱮᱡ ᱵᱟᱲᱟᱭᱮᱫ ᱛᱟᱦᱮᱸᱱᱟ ᱥᱮ, ᱞᱚᱥᱚᱫ ᱨᱮᱫᱚ ᱵᱟᱝᱠᱚ ᱠᱟᱰᱟ ᱵᱟᱲᱟᱜ ᱠᱟᱱ ᱛᱟᱦᱮᱸᱱ ᱜᱮᱭᱟ ᱟᱨ ᱟᱨ ᱱᱮᱛᱟᱨ ᱫᱚ ᱡᱟᱹᱭ ᱠᱳᱱᱳ ᱡᱟᱭᱜᱟ ᱨᱮᱜᱮ ᱚᱨᱠᱮᱥᱴᱟ ᱦᱩᱭᱩᱜ ᱠᱟᱱ, ᱦᱟᱞᱠᱟᱥ ᱦᱟᱹᱞᱠᱟᱹ ᱨᱮ ᱱᱟᱜ ᱚᱨᱠᱮᱥᱴᱟᱨ ᱱᱚᱣᱟᱹᱜ ᱟᱹᱦ ᱚᱱᱠᱟ ᱫᱚ ᱦᱟᱸᱜ ᱠᱚ ᱠᱟᱰᱟ ᱵᱟᱲᱟᱜ ᱠᱟᱱ ᱜᱮᱭᱟ ᱟᱨ ᱛᱟᱦᱚᱞᱮ ᱜᱚᱢᱠᱮ ᱚᱱᱮ ᱚᱱᱠᱟ ᱟᱯᱮ ᱥᱮᱱ ᱫᱚ ᱦᱟᱸᱜ ᱚᱨᱠᱮᱥᱴᱟᱨᱟ ᱠᱚᱫᱚ ᱩᱱᱟᱹᱜ ᱮᱠᱴᱟ ᱫᱚ ᱵᱟᱭ ᱦᱩᱭᱩᱜ ᱜᱮᱭᱟ ᱵᱟᱝ?
ᱚᱸᱠᱟ ᱫᱚ ᱵᱟᱭ ᱦᱩᱭᱩᱜ ᱜᱮᱭᱟ,
ᱟᱪᱪᱷᱟ ᱟᱪᱪᱷᱟ ᱾ ᱢᱮᱱ ᱫᱚ ᱚᱱᱠᱟ ᱫᱚᱼᱚᱦ ᱵᱚᱞ ᱮᱱᱮᱡ ᱥᱮ ᱚᱱᱠᱟ ᱱᱟᱜ ᱮᱸ ᱯᱟᱛᱟᱠᱟ ᱪᱷᱟᱛᱟ ᱠᱚᱫᱚ ᱱᱷᱟᱸᱜ ᱦᱩᱭ ᱵᱟᱲᱟᱜ ᱜᱮᱭᱟ ᱵᱟᱝ ᱥᱮ,
ᱱᱮᱛᱟᱨ, ᱱᱮᱛᱟᱨ ᱟᱜ ᱡᱟᱦᱟᱸᱵ ᱯᱟᱹᱦᱤᱞ, ᱯᱟᱹᱦᱤᱞ ᱡᱟᱦᱟᱸ ᱛᱟᱦᱮᱸ ᱠᱟᱱᱟ ᱱᱮᱛᱟᱨ ᱫᱚ ᱦᱟᱯᱬᱟ ᱦᱟᱯᱬᱟᱢ ᱨᱮᱱᱟᱜ ᱫᱚ ᱦᱟᱸᱜ ᱵᱟᱹᱱᱩᱜ ᱟᱠᱟᱜᱼᱟ,
ᱟᱪᱪᱷᱟ ᱟᱪᱪᱷᱟ,
ᱱᱮᱛᱟᱨ ᱫᱚ ᱡᱷᱚᱛᱚ ᱜᱮ ᱦᱟᱸᱜ ᱡᱩᱜᱽ ᱫᱚ ᱞᱟᱦᱟ ᱥᱮᱱ ᱜᱮ ᱪᱟᱞᱟᱜ ᱠᱟᱱᱟ, ᱢᱟᱱᱮ ᱡᱩᱜᱽ ᱫᱚ ᱤᱸᱠᱟᱹ ᱜᱮ ᱢᱮᱱᱟᱜ ᱨᱮᱦᱚᱸ ᱢᱟᱱᱮ ᱦᱟᱯᱲᱟᱸᱢ ᱨᱮᱱᱟᱜ ᱡᱩᱜᱽ ᱟᱨ ᱱᱤᱛᱚᱜᱼᱟᱜ ᱡᱟ- ᱡᱟᱦᱟᱸ ᱫᱩ ᱦᱟᱡᱟᱨ ᱪᱷᱟᱵᱤᱥ ᱨᱮᱱᱟᱜ
ᱦᱚᱸ,
ᱢᱟᱱᱮ ᱱᱮᱛᱟᱨ ᱫᱚ ᱢᱟᱱᱮ ᱵᱩᱦᱩᱛ ᱴᱟᱜ ᱪᱮᱸᱡᱽ, ᱪᱮᱸᱡᱽ ᱟᱠᱟᱱᱟ ᱢᱟᱱᱮ ᱡᱩᱜᱽ ᱫᱚ ᱚᱸᱠᱟ ᱜᱮ ᱢᱮᱱᱟᱜ ᱛᱟᱵᱚᱱ ᱨᱮᱦᱚᱸ ᱢᱟᱱᱮ ᱦᱚᱲ ᱠᱚᱫᱚ ᱵᱚ ᱱᱷᱟᱸᱜᱼᱟᱢ ᱵᱚᱫᱞᱟᱣᱟᱠᱟᱱᱟ᱾
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱟᱠᱟᱫᱟ ᱢᱮᱱᱫᱚᱜ ᱱᱚᱜᱼᱚᱭ ᱡᱮ ᱮᱸ ᱥᱮᱫᱟᱭ ᱦᱟᱯᱲᱟᱢ ᱠᱚ ᱥᱮ ᱟᱵᱚ ᱱᱮᱛᱟ ᱱᱟᱸᱜ ᱡᱩᱜᱽ ᱨᱮᱱ ᱢᱟᱹᱱᱢᱤ ᱠᱚ ᱦᱳᱭᱛᱳ ᱱᱚᱣᱟᱸᱜ ᱥᱮᱨᱢᱟ ᱥᱮᱵᱮᱜᱼᱮ ᱟᱹᱛᱩ ᱫᱤ- ᱥᱚᱢ ᱪᱮ ᱦᱚᱭ ᱦᱤᱸᱥᱤᱫ ᱚᱱᱟ ᱠᱚᱫᱚ ᱱᱷᱟᱸᱜ ᱤᱱᱠᱟᱹ ᱜᱮ ᱢᱮᱱᱟᱜ ᱟᱠᱟᱜ-ᱟ, ᱢᱮᱱᱫᱚ ᱥᱩᱫᱩ ᱟᱵᱚᱜ ᱱᱮᱛᱟᱨ ᱨᱮ, ᱟᱹᱰᱤ ᱟᱭᱢᱟ ᱟᱭᱢᱟ ᱟᱹᱰᱤᱜ, ᱟᱹᱰᱤ ᱨᱚᱠᱚᱢ ᱢᱟᱹᱱᱢᱤ ᱵᱚᱱ ᱵᱩᱡᱽᱼᱟ ᱛᱚ, ᱚᱱᱟ ᱚᱱᱮ ᱚᱱᱟᱜ ᱵᱩᱡᱽ ᱠᱷᱟᱹᱛᱤᱨ ᱜᱮ ᱱᱷᱟᱸᱜ ᱟᱵᱚ ᱫᱤᱥᱚᱢ, ᱮᱸ ᱚᱱᱠᱟᱱᱟᱜᱼᱟ ᱢᱤᱫ ᱴᱤᱡ ᱟᱵᱚᱣᱟᱜ ᱫᱤᱥᱚᱢ ᱨᱮ ᱵᱮᱵᱟᱹᱲᱤᱡ ᱦᱟᱣᱟ ᱟᱵᱚᱦᱚ ᱢᱮᱱᱫᱚ ᱚᱱᱟ ᱟᱹᱰᱤ ᱵᱟᱹᱲᱤᱡ ᱚᱨᱥᱚᱝ ᱵᱚᱱ ᱟᱹᱜᱩᱭᱮᱜ-ᱟ ᱟᱵᱚ ᱛᱮᱜᱮ,
ᱦᱟᱸ ᱦᱟᱸ,
ᱦᱮᱸ ᱚᱨᱥᱚᱝ ᱢᱮᱱ ᱞᱮᱠᱷᱟᱱ ᱫᱚ ᱱᱚᱜ-ᱚᱭ ᱡᱮᱢᱚᱱ ᱚᱨᱠᱮᱥᱴᱟ ᱮᱯᱚᱨ, ᱡᱮ ᱠᱳᱱᱳ ᱚᱦ, ᱮᱻ ᱯᱷᱮᱠᱴᱨᱤ ᱠᱷᱚᱱ ᱟᱹᱰᱤ ᱟᱵᱚᱨᱡᱚᱱᱟ ᱚᱱᱠᱟᱱᱟᱜ ᱛᱮ ᱫᱤᱥᱚᱢ ᱠᱚ ᱵᱟᱹᱲᱤᱡᱚᱜ ᱠᱟᱱᱟ ᱦᱮᱸ, ᱟᱵᱤᱱ ᱫᱚᱼᱼ ᱮᱴᱟᱜ ᱥᱚᱢᱚᱱᱫᱷᱮ ᱛᱮ ᱵᱟᱝ ᱜᱟᱯᱟᱞ ᱢᱟᱨᱟᱣ ᱨᱮ ᱦᱚᱸ ᱴᱷᱤᱠ ᱜᱮᱭᱟ ᱢᱮᱱ ᱠᱷᱟᱱ ᱱᱚᱜ-ᱚᱭ ᱱᱚᱣᱟ ᱟᱵᱚ ᱥᱟᱱᱼᱼ ᱟᱨ ᱥᱚᱢᱟᱡᱽ ᱵᱟᱨᱮᱛᱮ ᱞᱟᱝ ᱨᱚᱯᱚᱲ ᱞᱮᱱ ᱠᱷᱟᱱ ᱱᱤᱦᱟᱹᱛᱤᱼᱼ ᱱᱟᱯᱟᱭᱚᱜ-ᱟ, ᱢᱮᱱ ᱫᱚ ᱱᱚᱜ-ᱚᱭ ᱡᱮ ᱮᱜᱼᱼ ᱚᱱᱠᱟ ᱫᱚ ᱱᱮᱛᱟᱨ ᱫᱚ ᱯᱨᱚᱛᱮᱠ ᱴᱤ ᱵᱟᱯᱞᱟ, ᱠᱚ ᱨᱮ ᱦᱚᱸ ᱥᱮ ᱵᱚᱠᱥ ᱢᱟᱭᱤᱠ ᱠᱚ ᱵᱟᱡᱟᱣᱮᱫ ᱜᱮᱭᱟ ᱦᱮᱸ ᱱᱤᱦᱟᱹᱛᱤᱼᱼ ᱦᱮᱸ ᱵᱟᱡᱟᱣ ᱦᱚᱸ ᱱᱤᱦᱟᱹᱛᱤ ᱫᱚᱨᱠᱟᱨ ᱠᱟᱱ ᱜᱮᱭᱟ ᱠᱟᱨᱚᱱ ᱢᱟᱼᱼ ᱢᱟᱹᱱᱢᱤᱭᱟᱜ ᱟᱹᱰᱤ ᱟᱭᱢᱟ ᱟᱭᱢᱟᱼᱼ ᱵᱷᱮᱜᱟᱨ ᱵᱷᱮᱜᱟᱨ ᱥᱚᱪ ᱛᱟᱸᱦᱮᱱ ᱛᱟᱸᱵᱚᱱᱟ ᱛᱚ᱾ ᱚᱠᱚᱭᱟᱜ ᱫᱚ ᱱᱟᱹᱭᱟ ᱥᱮ ᱱᱟᱯᱟᱭᱟ ᱟᱨ ᱚᱠᱚᱭᱟᱜ ᱫᱚ ᱚᱱᱠᱟ ᱫᱚ ᱵᱟᱝ ᱱᱟᱯᱟᱭ ᱛᱟᱭᱟ, ᱚᱱᱟ ᱥᱚᱪ ᱛᱟᱞᱟ ᱛᱮ ᱜᱮ ᱱᱟᱦᱟᱜ ᱠᱟᱹᱢᱤ ᱦᱚᱨᱟ ᱵᱚᱱ ᱯᱟᱨᱚᱢ ᱵᱟᱲᱟᱭ ᱮᱫ ᱜᱮᱭᱟ᱾ ᱢᱮᱱ ᱫᱚ ᱱᱚᱜ-ᱚᱭ ᱡᱟᱸᱦᱟ ᱼᱼ ᱱᱟᱦᱟᱜ ᱡᱩᱜᱽ ᱨᱮᱱᱟᱜ, ᱮᱜ ᱵᱟᱠᱚ ᱧᱮᱞᱚᱜ ᱠᱟᱱᱟ ᱢᱮᱱ ᱫᱚ ᱦᱟᱲᱟᱢ ᱵᱩᱲᱦᱤ, ᱠᱚ ᱫᱚ ᱱᱟᱦᱟᱜ ᱮᱱᱮᱡ ᱥᱟᱱᱟ ᱠᱚ ᱨᱮ ᱦᱚᱸ ᱱᱟᱜ ᱮᱱᱮᱡ ᱠᱚ ᱫᱚ ᱱᱟᱦᱟᱜ ᱵᱟᱝ ᱠᱚ ᱫᱟᱲᱮᱭᱟᱜ ᱜᱮᱭᱟ᱾ ᱟᱨ ᱠᱚᱲᱟ ᱠᱚ ᱫᱚ ᱱᱟᱦᱟᱜ ᱩᱱᱠᱩ ᱠᱚ ᱫᱚ ᱮᱱᱮᱡ ᱫᱚ ᱡᱟᱜᱮ ᱚᱱᱟ ᱵᱚᱠᱥ ᱢᱟᱹᱭᱤᱠ ᱛᱮ, ᱡᱟᱸᱦᱟ ᱡᱟᱸᱦᱟ ᱞᱮᱠᱟ ᱡᱟᱸᱦᱟ ᱩᱰᱟᱹᱝ ᱜᱮ ᱮᱱᱮᱡ ᱟᱠᱚ, ᱠᱚ ᱡᱟᱸᱦᱟ ᱛᱤᱱᱟᱹᱜ ᱠᱚ ᱵᱟᱰᱟᱭᱟ ᱥᱮ, ᱠᱩᱥᱤ ᱨᱟᱹᱥᱠᱟᱹ ᱢᱮᱱᱟᱜ ᱛᱟᱠᱚ ᱛᱮ ᱵᱚᱠᱥ ᱛᱮ ᱠᱚ ᱮᱱᱮᱡ ᱜᱮᱭᱟ ᱢᱮᱱ ᱠᱷᱟᱱ ᱵᱟᱝ ᱟᱵᱚ ᱢᱤᱫᱴᱤᱡ ᱮ, ᱱᱟᱯᱟᱭ ᱪᱤᱱᱛᱟᱹ ᱵᱷᱟᱵᱱᱟ ᱟᱹᱜᱩ ᱠᱟᱛᱮᱫ ᱼᱼ ᱠᱚ ᱵᱚᱱ ᱯᱟᱨᱚᱢ ᱠᱮᱭᱟ ᱢᱟᱱᱮ ᱟᱵᱚᱨᱮᱱ, ᱢᱟᱨᱟᱝ ᱜᱟᱹᱠᱷᱲᱤᱭᱟ ᱠᱚ ᱦᱚᱸ ᱟᱹᱰᱤ ᱨᱟᱹᱥᱠᱟᱹ ᱠᱚ ᱵᱩᱡᱽ ᱠᱮᱭᱟ᱾ ᱥᱮ ᱵᱟᱝ ᱢᱤᱫᱴᱤᱡ ᱟᱵᱚ ᱪᱮᱛᱟᱱ ᱨᱮ ᱢᱤᱫᱴᱤᱡ ᱡᱟᱸᱦᱟᱭ ᱠᱚ ᱵᱟᱝ ᱱᱮᱛᱟᱨ ᱨᱮᱱ, ᱫᱚ ᱢᱚᱴᱟᱢᱩᱴᱤ ᱱᱟᱯᱟᱭ ᱜᱮᱭᱟ ᱠᱚ ᱥᱮ ᱢᱤᱫᱴᱮᱱ ᱚᱱᱠᱟᱱᱟᱜ ᱢᱤᱫᱴᱮᱱ, ᱟᱵᱚ ᱢᱮᱱᱫᱟ ᱟᱵᱚ ᱢᱤᱫᱴᱤᱡ ᱚᱱᱠᱟᱱᱟᱜ ᱢᱤᱫᱴᱤᱡ, ᱠᱚ ᱵᱩᱡ ᱦᱚᱪᱚ ᱵᱚᱱᱟ ᱚᱱᱟ ᱵᱟᱝ ᱢᱮᱱᱛᱮ, ᱱᱤᱦᱟᱹᱛᱤ ᱟᱵᱚ ᱠᱚᱢᱟ ᱟᱠᱚ ᱥᱟᱞᱟᱜ ᱛᱮ ᱟᱵᱚ ᱠᱚᱦᱚᱸ ᱠᱚ ᱨᱟᱹᱥᱠᱟᱹ ᱦᱚᱪᱚᱭᱮᱫ ᱵᱚᱱᱟ᱾
ᱦᱮᱸ
ᱦᱮᱸ ᱜᱚᱢᱠᱮ ᱢᱟ ᱞᱟᱹᱭᱵᱮᱱ,
ᱦᱮᱸ ᱜᱚᱝᱠᱮ ᱞᱟᱹᱭ ᱵᱮᱱ ᱟᱸᱡᱚᱢ ᱮᱫ ᱜᱮᱭᱟᱞᱤᱧ᱾
ᱟᱪᱪᱷᱟ ᱟᱪᱪᱷᱟ, ᱦᱮᱸ ᱜᱚᱝᱠᱮ ᱟᱞᱟᱝ ᱟᱜ ᱴᱟᱭᱤᱢ ᱚᱱᱟ ᱢᱩᱪᱟᱹᱫ ᱦᱮᱡ ᱟᱠᱟᱱᱟ ᱟᱨ, ᱜᱟᱯᱟᱞᱢᱟᱨᱟᱣ ᱠᱷᱩᱵ ᱮᱠᱴᱟ᱾ ᱢᱩᱪᱟᱹᱫ ᱦᱮᱡᱮᱱ ᱛᱟᱞᱟᱝ ᱟᱨ ᱜᱟᱯᱟᱞᱢᱟᱨᱟᱣ ᱫᱚ ᱛᱟᱸᱦᱮᱱ ᱜᱮᱭᱟ ᱟᱨ ᱢᱟ ᱛᱟᱸᱦᱚᱞᱮ ᱜᱚᱝᱠᱮ ᱡᱚᱦᱟᱨ ᱜᱮ ᱾